ᱡᱚᱸᱦᱟᱨ ᱜᱮ ‌ᱦᱳ ᱦᱮᱸ ᱡᱚᱦᱟᱨ ᱜᱮ
ᱦᱩᱸ
ᱢᱚᱡᱽ ᱵᱟᱰᱟ ᱜᱮ?
ᱦᱳᱭ ᱢᱚᱡᱽ ᱵᱟᱲᱟ ᱜᱮ᱾ ᱟᱹᱵᱤᱱ ᱜᱮ ᱪᱮ ᱞᱮᱠᱟ?
ᱦᱮᱸ ᱱᱚᱛᱮ ᱦᱚᱸ ᱢᱚᱡᱽ ᱜᱮ᱾
ᱚ ᱛᱟᱦᱚᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱛᱮᱦᱮᱧ ᱜᱟᱯᱟ?
ᱛᱤᱦᱤᱧ ᱜᱟᱯᱟ ᱫᱚ ᱟᱵᱚᱣᱟᱜ ᱵᱟᱰᱟᱭ ᱫᱚᱵᱚᱱ ᱵᱟᱰᱟᱭ ᱜᱮᱭᱟ ᱪᱟᱥ ᱠᱟᱹᱢᱤ ᱜᱤ
ᱚ ᱛᱟᱦᱚᱞᱮ ᱛᱤᱱᱟᱹᱜ ᱜᱟᱱ ᱵᱮᱱ ᱞᱟᱦᱟ ᱧᱚᱜ ᱪᱟᱥ ᱠᱟᱹᱢᱤ ᱠᱚ?
ᱪᱟᱜ ᱪᱟᱥ ᱠᱟᱹᱢᱤ ᱫᱚ ᱫᱟᱜ ᱦᱚᱸ ᱩᱱᱟᱹᱜ ᱫᱚ ᱵᱟᱭ ᱫᱟᱜ ᱮᱫ ᱛᱟᱦᱮᱸᱱᱟ ᱟᱫᱚ ᱛᱷᱚᱲᱟ ᱫᱤᱱ ᱠᱚᱛᱚ ᱵᱚᱞᱮ ᱥᱟᱦ ᱧᱚᱜ ᱠᱟᱫ ᱵᱚᱱ ᱜᱮᱭᱟ᱾ ᱟᱸᱡᱚᱢᱚᱜ ᱠᱟᱱᱟ ᱥᱮ ᱵᱟ?
ᱦᱮᱸ ᱟᱞᱮ ᱥᱮᱫ ᱦᱚᱸ ᱚᱱᱠᱟ ᱜᱮ ᱢᱟᱱᱮ ᱱᱚᱭ ᱛᱤᱦᱤᱧ ᱜᱟᱯᱟ ᱦᱳᱭ ᱟᱸᱡᱚᱢᱚᱜ ᱠᱟᱱᱟ
ᱦᱮ ᱦᱟ ᱦᱟᱞᱳ
ᱦᱮᱸ ᱟᱸᱡᱚᱢᱚᱜ ᱠᱟᱱᱟ?
ᱦᱮᱸ ᱟᱸᱡᱚᱢ ᱜᱮ
ᱚ ᱟᱞᱮ ᱥᱮᱫ ᱦᱚᱸ ᱱᱚᱜᱚᱭ ᱛᱮᱦᱮᱧ ᱜᱟᱯᱟ ᱫᱚᱭ ᱫᱟᱜ ᱮ ᱜᱮᱭᱟ᱾ ᱤᱱᱟᱹᱛᱮ ᱡᱟᱭᱦᱳᱠ ᱦᱩᱭᱩᱜ ᱠᱟᱱ ᱜᱮᱭᱟ ᱛᱮᱦᱮᱧ ᱜᱟᱯᱟ ᱪᱟᱥ ᱫᱚ ᱠᱟᱹᱴᱤᱡ ᱱᱤᱭᱟᱹ ᱡᱳᱨᱥᱳᱨ ᱜᱮ ᱠᱟᱨᱚᱱ ᱫᱟᱜ ᱠᱟᱫᱟᱭ ᱱᱤᱭᱟᱹ ᱫᱟᱜ ᱨᱮᱜᱮ ᱢᱮᱱ ᱦᱩᱭᱩᱜ ᱠᱟᱱᱟ ᱡᱮ ᱥᱟᱹᱛ ᱠᱟᱹᱢᱤ ᱦᱚᱨᱟ ᱥᱟᱹᱛ ᱜᱚᱫ ᱠᱟᱜ ᱦᱩᱭᱩᱜᱼᱳ᱾ ᱪᱟᱵᱟ ᱵᱟᱲᱟ ᱠᱟᱜ ᱦᱩᱭᱩᱜᱼᱟ ᱠᱟᱹᱢᱤ ᱦᱚᱨᱟ ᱠᱚ᱾
ᱦᱮᱸ ᱚᱱᱟᱢᱟ ᱠᱟᱱ ᱜᱮᱭᱟ ᱢᱚᱛᱞᱚᱵ ᱱᱤᱛᱚᱜ ᱥᱚᱢᱚᱭ ᱦᱚᱸ ᱠᱚᱢ ᱜᱮᱭᱟ ᱛᱚ᱾
ᱦᱳᱭ ᱦᱳᱭ᱾
ᱵᱚᱞᱮ ᱚᱱᱟ ᱦᱤᱥᱟᱹᱵ ᱛᱮ ᱫᱟᱜ ᱦᱚᱸ ᱵᱟᱭ ᱫᱟᱜ ᱞᱮᱫᱟ ᱞᱟᱦᱟ ᱛᱮᱦᱚᱸ᱾
ᱦᱮᱸ᱾
ᱦᱚᱸ ᱟᱫᱚ ᱜᱟᱹᱪᱷᱤ ᱠᱚᱦᱚᱸ ᱦᱟᱱᱛᱮ ᱱᱟᱛᱮ ᱦᱚᱸ ᱤᱭᱟᱹᱜ ᱠᱟᱱᱟ ᱛᱚ᱾
ᱦᱮᱸ᱾
ᱟᱫᱚ ᱱᱚᱛᱮ ᱦᱚᱸ ᱵᱚᱞᱮ ᱥᱟᱱᱟᱢᱟᱜ ᱤᱭᱟᱹ ᱫᱚ ᱦᱩᱭ ᱴᱷᱤᱠ ᱠᱟᱱ ᱜᱮᱭᱟ᱾
ᱦᱮᱸ᱾
ᱟᱫᱚ ᱤᱱᱟᱹ ᱜᱮ ᱵᱚᱞᱮ ᱛᱷᱚᱲᱟ ᱜᱟᱱᱚᱜ ᱡᱟ ᱵᱚᱞᱮ ᱫᱟᱜ ᱵᱟᱲᱟ ᱠᱟᱱ ᱛᱟᱦᱮᱸᱱᱟ ᱥᱚᱢᱚᱭ ᱨᱮ ᱟᱫᱚ ᱱᱮᱥ ᱛᱚ ᱛᱟᱭᱱᱚᱢ ᱧᱚᱜ ᱜᱮᱭᱟ ᱦᱟᱱᱛᱮ ᱱᱟᱱᱛᱮ᱾
ᱦᱳᱭ ᱱᱮᱥ ᱫᱚ ᱟᱹᱰᱤ ᱠᱟᱹᱴᱤᱡ ᱛᱟᱭᱱᱚᱢ ᱧᱚᱜ ᱠᱟᱱ ᱜᱮᱭᱟ ᱡᱟᱹᱥᱛᱤ ᱧᱚᱜ ᱜᱮ᱾ ᱩᱱᱟᱹᱜ ᱮᱠᱴᱟ ᱥᱚᱢᱚᱭ ᱨᱮ ᱵᱟᱭ ᱫᱟᱜᱮᱫ ᱵᱚᱱᱟ ᱛᱚ ᱢᱟᱱᱮ ᱱᱤᱛᱚᱜ ᱛᱮ ᱪᱟᱵᱟ ᱠᱚᱜ ᱠᱮᱭᱟ ᱟᱞᱮ ᱥᱮᱫ ᱢᱟ ᱨᱚᱦᱚᱭ ᱠᱚᱢᱟ ᱱᱤᱛᱚᱜ ᱛᱮᱢᱟ᱾ ᱟᱨ ᱱᱮᱥ ᱫᱚ ᱫᱟᱜ ᱦᱚᱸ ᱵᱟᱭ ᱫᱟᱜ ᱠᱟᱫᱟ ᱛᱚ᱾
ᱫᱟᱜ ᱦᱚᱸ ᱵᱟᱭ ᱫᱟᱜ ᱟᱠᱟᱫᱟ ᱨᱮ ᱟᱭᱢᱟ ᱛᱟᱭᱱᱚᱢ᱾
ᱦᱮᱸ᱾
ᱱᱩᱛᱚᱜ ᱫᱚᱻ ᱱᱚᱣᱟ ᱯᱚᱸᱫᱽᱨᱟ ᱟᱜᱚᱥᱴ ᱚᱱᱟ ᱢᱟ ᱤᱭᱟᱹ ᱠᱚ ᱚᱱᱟ ᱛᱤᱱᱟᱹᱜ ᱥᱟᱨᱮᱜ ᱵᱟᱨᱮᱜ ᱦᱟᱱᱛᱮ ᱪᱮᱛᱟᱱ ᱢᱟ ᱵᱚᱱ ᱪᱟᱵᱟᱭᱮᱫ ᱛᱟᱦᱮᱸᱱᱟ᱾
ᱦᱳᱭ ᱦᱳᱭ ᱱᱤᱛᱚᱜ ᱫᱚ ᱪᱟᱵᱟ ᱠᱟᱜ ᱠᱟᱱ ᱛᱟᱦᱮᱸᱫ᱾
ᱟᱵᱟᱨ ᱱᱤᱛᱚᱜ ᱫᱚ ᱛᱟᱭᱱᱚᱢ ᱦᱚᱸ ᱛᱟᱭᱱᱚᱢ ᱜᱮᱭᱟ᱾
ᱦᱮᱸ᱾
ᱦᱮᱸ ᱟᱫᱚ ᱪᱮᱫ ᱵᱚᱱ ᱢᱮᱱᱟ ᱮᱱᱦᱚᱸ ᱚᱱᱟ ᱛᱟᱭᱱᱚᱢ ᱨᱮᱦᱚᱸ ᱡᱟᱜᱮ ᱨᱚᱦᱚᱭ ᱦᱩᱭᱩᱜ ᱠᱟᱱ ᱵᱩᱥᱩᱵ ᱠᱚᱜ ᱵᱩᱥᱩᱵ ᱦᱩᱭ ᱞᱮᱱᱠᱷᱟᱱ ᱜᱮ ᱟᱭᱢᱟ ᱜᱮ᱾
ᱦᱳᱭ ᱦᱳᱭ ᱦᱳᱭ, ᱤᱱᱟᱹ ᱜᱮ ᱵᱩᱥᱩᱵ ᱦᱩᱭ ᱨᱮᱦᱚᱸ ᱱᱤᱛᱚᱜ ᱫᱚ ᱟᱰᱤ, ᱟᱰᱤ ᱱᱟᱯᱟᱭ ᱦᱩᱭᱩᱜᱼᱟ ᱢᱟᱱᱮ ᱤᱱᱟᱹ ᱛᱮᱦᱚᱞᱮ ᱦᱩᱭᱩᱜᱼᱟ᱾
ᱦᱮᱸ ᱵᱩᱥᱩᱵ ᱦᱚᱸ ᱛᱟᱦᱚᱞᱮ ᱵᱩᱥ ᱥᱩᱵ ᱦᱩᱭ ᱞᱮᱱ ᱠᱷᱟᱡ ᱱᱚ ᱛᱷᱚᱲᱟ ᱵᱚᱦᱩᱛ ᱫᱚ ᱵᱚᱞᱮ ᱦᱩᱲᱩ ᱦᱚᱸᱜ-ᱚ ᱥᱮ ᱤᱭᱟᱹ ᱦᱩᱭ ᱫᱚ ᱦᱩᱭᱩᱜ ᱜᱮᱭᱟ, ᱫᱚ ᱪᱮᱫ ᱚᱱᱟ ᱥᱟᱶᱛᱮ ᱵᱚᱞᱮ, ᱥᱚᱸᱜᱮ ᱛᱮᱦᱚᱸ ᱛᱷᱚᱲᱟ ᱛᱚ ᱦᱩᱭᱩᱜ ᱜᱮᱭᱟ᱾
ᱦᱩᱸ ᱦᱩᱸ᱾
ᱟᱫᱚ ᱱᱮᱥ ᱫᱚ ᱫᱟᱜ ᱦᱚᱸ ᱪᱮᱛᱟᱱ ᱥᱮᱫ ᱠᱷᱚᱡ ᱜᱮ ᱠᱚᱢ ᱜᱮ ᱫᱟᱜ ᱫᱚ ᱫᱟᱜ ᱠᱟᱜ ᱜᱮᱭᱟ᱾
ᱦᱳᱭ ᱠᱚᱢ ᱜᱮᱭ ᱫᱟᱜ ᱟᱠᱟᱫᱟ ᱱᱮᱥ ᱫᱚ ᱚᱝᱠᱟ ᱫᱟᱜ ᱦᱚᱸ ᱵᱟᱭ ᱫᱟᱜ ᱟᱠᱟᱫᱟ ᱱᱚᱜᱼᱚᱭ ᱡᱮᱢᱚᱱ ᱟᱞᱮ ᱥᱮᱫ ᱫᱚ ᱱᱤᱛᱚᱜ ᱜᱟᱰᱟ ᱠᱚᱦᱚᱸ ᱢᱤᱫ ᱫᱷᱟᱣ ᱟᱹᱣᱨᱤ ᱯᱮᱨᱮᱡᱚᱜᱼᱟ᱾ ᱵᱟᱸᱫ ᱠᱚᱦᱚᱸ, ᱯᱩᱠᱷᱨᱤ ᱠᱚᱦᱚᱸ ᱟᱹᱣᱨᱤ ᱯᱮᱨᱮᱡᱚᱜᱼᱟ ᱱᱤᱛᱚᱜ ᱦᱚᱸ᱾ ᱢᱟᱱᱮ ᱮᱴᱟᱜ ᱥᱚᱢᱚᱭ ᱱᱤᱛᱚᱜ ᱛᱮ ᱢᱟᱱᱮ ᱯᱮᱨᱮᱡ ᱪᱟᱵᱟ ᱠᱚᱜᱼᱟ ᱜᱚᱴᱟ ᱱᱚᱣᱟ ᱵᱟᱹᱭᱦᱟᱹᱲ ᱠᱚᱨᱮ᱾ ᱜᱚᱴᱟ ᱫᱟᱜ ᱛᱮ ᱯᱮᱨᱮᱡ ᱪᱟᱵᱟ ᱠᱚᱣᱟ ᱱᱤᱛᱟᱜ ᱛᱮ, ᱦᱟᱹᱠᱩ ᱠᱚᱦᱚᱸ ᱡᱟᱹᱥᱛᱤ ᱚᱰᱚᱠ ᱵᱟᱲᱟ ᱠᱚᱜ ᱱᱤᱛᱚᱜ ᱦᱟᱹᱠᱩ ᱠᱚᱦᱚᱸ ᱱᱮᱛᱟᱨ, ᱢᱟᱱᱮ ᱫᱟᱜ ᱜᱮ ᱵᱟᱭ ᱫᱟᱜ ᱠᱟᱱ ᱠᱷᱟᱡ ᱦᱟᱹᱠᱩ ᱦᱚᱸᱠᱚ ᱨᱟᱠᱟᱵᱟᱼᱟ᱾ ᱦᱟᱹᱠᱩ ᱠᱚᱦᱚᱸ ᱵᱟᱹᱱᱩᱜ ᱠᱚᱣᱟ ᱟᱨ ᱪᱤᱞᱤ ᱦᱚᱸ ᱚᱱᱠᱟ᱾
ᱦᱮᱸ ᱚᱱᱟᱢᱟ ᱠᱟᱱ ᱜᱮᱭᱟ ᱟᱫᱚ ᱱᱤᱭᱟᱹ ᱨᱮᱜᱤ ᱡᱚ ᱢᱟᱛᱞᱟᱵ ᱜᱟᱹᱰᱭᱟᱹ ᱠᱚᱦᱚᱸ ᱵᱟᱝ ᱯᱮᱨᱮᱡ ᱞᱮᱱᱟ ᱥᱚ ᱯᱩᱠᱷᱨᱤ ᱠᱚᱦᱚᱸ ᱵᱟᱝ ᱯᱮᱨᱮᱡ ᱞᱮᱱᱟ ᱟᱫᱚ ᱠᱩ ᱠᱚᱦᱚᱸ ᱚᱠᱟ ᱵᱚᱱ ᱵᱷᱚᱨᱟᱣ ᱠᱚᱣᱟᱵᱩᱱ᱾
ᱦᱳᱭ ᱦᱳᱭ᱾
ᱟᱹᱰᱤ ᱢᱩᱥᱠᱤᱞ ᱠᱟᱛᱷᱟ ᱠᱟᱱᱟ ᱾
ᱦᱩᱸ ᱦᱮᱸ ᱦᱳᱭ᱾
ᱦᱩᱸ᱾
ᱚᱱᱠᱟᱱᱟᱜ ᱢᱤᱫᱴᱮᱱ ᱡᱚᱛᱚ ᱥᱮᱫ ᱛᱮᱜᱮ ᱢᱟᱱᱮ ᱡᱮᱢᱮᱞ ᱱᱤᱛ ᱦᱚᱸ ᱚᱱᱠᱟ ᱢᱟᱱᱮ ᱫᱟᱜ ᱜᱮ ᱢᱟᱱᱮ ᱟᱹᱣᱨᱤ ᱟᱬᱜᱚᱱᱟ ᱥᱮ᱾ ᱛᱮ ᱛᱟᱹᱣ ᱞᱟᱦᱟᱛᱮ ᱡᱟᱦᱟᱸ ᱞᱮᱠᱟᱭ ᱫᱟᱜᱮᱫ ᱛᱟᱦᱮᱸ ᱚᱱᱠᱟ᱾ ᱚᱱᱠᱟ ᱯᱚᱡᱡᱚᱱᱛᱚ ᱱᱤᱛᱚᱜ ᱦᱚᱸ ᱢᱟᱱᱮ ᱚᱱᱠᱟ ᱫᱚ ᱟᱹᱣᱤᱭ ᱫᱟᱜᱟᱭ ᱡᱮ ᱱᱤᱛᱚᱜ ᱯᱚᱡᱡᱚᱱᱛᱚ᱾
ᱦᱩ᱾
ᱠᱟᱱᱜᱮ ᱟᱨ ᱡᱟᱦᱟᱸ ᱞᱮᱠᱟ᱾ ᱢᱟᱱᱮ ᱟᱵᱩ ᱵᱟᱹᱭᱦᱟᱹᱲ ᱠᱷᱮᱛ ᱠᱩ ᱦᱩᱲᱩ ᱠᱩ ᱵᱚᱱ ᱨᱚᱦᱚᱭᱮᱫ ᱠᱟᱱ ᱛᱟᱦᱮᱸᱱᱟ᱾
ᱦᱮᱸ᱾
ᱢᱮᱥᱠᱮ ᱫᱚ ᱢᱟᱱᱮ ᱫᱮᱥᱤ ᱠᱟᱴᱠᱚᱢ ᱠᱩ᱾
ᱦᱳᱭ᱾
ᱟᱭᱢᱟ ᱨᱚᱠᱚᱢ ᱠᱩ ᱠᱟᱹᱴᱤᱡ ᱦᱟᱹᱠᱩ ᱠᱩ᱾
ᱠᱟᱹᱴᱤᱡ ᱦᱟᱹᱠᱩ ᱠᱚ ᱜᱚᱝᱜᱷᱟ ᱠᱚ᱾ ᱳᱜ ᱡᱷᱤᱱᱩᱠ ᱠᱚᱦᱚᱸ ᱠᱚ ᱧᱟᱢ ᱵᱟᱲᱟᱜ ᱠᱟᱱ ᱛᱟᱦᱮᱸᱫ᱾ ᱱᱮᱛᱟᱨ ᱫᱚ ᱚᱱᱮᱠᱴᱟ ᱫᱚ ᱵᱟᱝ᱾ ᱦᱩᱸ ᱱᱤᱛᱚᱜ ᱠᱚ ᱱᱮᱛᱟᱨ ᱫᱚ ᱚᱱᱠᱟ ᱦᱚᱸ ᱵᱟᱠᱚ ᱧᱟᱢᱚᱜ ᱠᱟᱱᱟ᱾
ᱦᱮᱸ ᱵᱟᱹᱭ ᱵᱟᱹᱭ ᱛᱮ ᱜᱷᱟᱴᱟᱣ ᱠᱚ ᱠᱷᱟᱸᱰᱟᱣ ᱱᱟᱠᱩ᱾
ᱦᱳᱭ᱾
ᱟᱫᱚ ᱚᱱᱟ ᱨᱮᱦᱚᱸ᱾ ᱱᱮᱛᱟᱨ ᱞᱟᱦᱟ ᱫᱚ ᱠᱷᱩ ᱞᱟᱦᱟ ᱫᱚ ᱟᱨᱦᱚᱸ ᱠᱚ ᱢᱮᱱᱟ ᱵᱚᱞᱮ ᱦᱮᱸ᱾ ᱮᱠᱮᱱ ᱜᱩᱨᱤᱡ ᱞᱮ ᱟᱶᱮᱨᱮᱫ ᱛᱟᱦᱮᱱᱟ᱾
ᱦᱩᱸ᱾
ᱟᱵᱩ ᱨᱮᱱ ᱢᱟᱨᱮ ᱦᱟᱯᱲᱟᱢ ᱦᱚᱲ ᱜᱤ᱾
ᱦᱳᱭ ᱩᱱᱫᱟᱨᱟ ᱛᱮ ᱜᱩᱨᱤᱡ ᱜᱤ ᱡᱟᱹᱥᱛᱤ ᱛᱚ ᱟᱨ ᱱᱤᱛᱳᱜ ᱛᱚ ᱱᱤᱛᱚᱜ ᱫᱚ ᱪᱮᱫ ᱵᱮᱱ ᱢᱮᱱᱟ ᱱᱚᱣᱟ ᱴᱮᱠᱴᱟᱨ ᱡᱟᱦᱟᱸ ᱛᱮ ᱦᱮᱸ᱾ ᱴᱮᱠᱴᱟᱨ ᱪᱟᱸᱦᱟ ᱢᱟᱱᱮ ᱟᱵᱮᱱ ᱫᱚ, ᱩᱱᱟᱹᱜ ᱦᱟᱹᱠᱩ ᱠᱚ ᱠᱟᱴᱠᱚᱢ ᱠᱚᱵᱮᱱ ᱧᱟᱢ ᱠᱚ ᱨᱮᱦᱚᱸ ᱛᱚ ᱵᱟᱵᱮᱱ ᱵᱩᱡᱽ ᱫᱟᱲᱮᱭᱟᱠᱚᱣᱟ᱾ ᱩᱱᱠᱩ ᱢᱟ᱾ ᱪᱟᱠᱟ ᱫᱚ ᱜᱚᱨᱜᱟᱞ ᱞᱟᱛᱟᱨ ᱨᱮᱠᱚ ᱥᱮᱱᱱᱟ ᱢᱟᱱᱮ ᱟᱫᱚᱭ ᱟᱫ ᱮᱱᱟᱭ ᱩᱱᱤ ᱫᱚ᱾ ᱵᱩᱡᱷᱟᱹᱣ ᱫᱚᱦᱚ᱾
ᱦᱮᱸ ᱚᱱᱟ ᱢᱟ ᱠᱟᱱ ᱜᱮ ᱟᱫᱚ ᱱᱮᱛᱟᱨ ᱫᱚ᱾ ᱞᱮᱱ ᱰᱤᱡᱤᱴᱟᱞ ᱡᱟᱢᱟᱱᱟ ᱩᱱ ᱡᱚᱠᱷᱮᱡ᱾ ᱛᱚ ᱵᱚᱞᱮ ᱜᱩᱨᱤᱡ ᱡᱟᱢᱟᱱᱟ ᱛᱟᱦᱮᱸ ᱠᱟᱱᱟ ᱱᱚᱣᱟ ᱤᱭᱟᱹ ᱠᱩ ᱠᱷᱟᱛ ᱠᱚᱨᱮᱱᱟᱜ ᱵᱚᱞᱮ ᱵᱟᱝ ᱛᱟᱦᱮᱸ ᱠᱟᱱᱟ᱾
ᱦᱮᱸ ᱦᱮᱸ ᱩᱱᱫᱚ ᱵᱟᱝ ᱛᱟᱦᱮᱸ ᱠᱟᱱᱟ ᱪᱮᱫ ᱦᱚᱸ᱾
ᱦᱮᱸ ᱦᱮᱸ᱾ ᱟᱫᱚ ᱱᱮᱛᱟᱨᱟᱜ ᱤᱭᱟᱹ ᱫᱚ ᱦᱟᱱᱛᱮ ᱱᱟᱱᱛᱮ ᱥᱟᱦᱟᱢ ᱦᱩᱭ ᱪᱟᱵᱟᱭᱱᱟ᱾
ᱦᱮᱸ᱾
ᱦᱩᱸ᱾
ᱱᱤᱛᱚᱜ ᱢᱟ ᱡᱟᱹᱥᱛᱤ ᱢᱟ ᱵᱟᱡᱟᱨ ᱨᱮᱱᱟᱜ ᱜᱮᱵᱚᱱ ᱵᱮᱵᱚᱦᱟᱨᱮᱫ᱾ ᱛᱟᱨ ᱫᱚ ᱚᱲᱟᱜ ᱥᱮᱱᱟᱜ ᱦᱚᱸ ᱱᱟᱜ ᱚᱱᱟ ᱜᱩᱨᱤᱡ ᱠᱚᱢᱟ ᱵᱟᱵᱚᱱ ᱵᱮᱵᱚᱦᱟᱨᱮᱫ᱾ ᱟᱨ ᱱᱮᱛᱟᱨ ᱫᱚ ᱩᱱᱟᱹᱜ ᱮᱴᱟᱜ ᱵᱟᱹᱱᱩᱜ ᱦᱚᱸ ᱵᱟᱹᱱᱩᱜ ᱛᱟᱵᱚᱱᱟ ᱛᱚ᱾ ᱜᱩᱨᱤᱡ ᱫᱚ ᱞᱟᱦᱟᱛᱮ ᱡᱟᱦᱟᱸ ᱛᱮ ᱞᱮᱠᱟ ᱰᱟᱝᱨᱤ ᱠᱚ, ᱠᱟᱰᱟ ᱠᱚ ᱵᱚᱱ ᱫᱚᱦᱚᱭᱮᱫ ᱠᱚ ᱛᱟᱦᱮᱸᱫ᱾ ᱱᱮᱛᱟᱨ ᱛᱚ ᱚᱱᱟᱹᱜ ᱟᱨ ᱵᱟᱹᱱᱩᱜ ᱠᱚ ᱛᱟᱵᱚᱱᱟ ᱥᱮ ᱚᱠᱚᱭᱨᱮᱱ ᱦᱚᱸ᱾ ᱛᱚ ᱜᱩᱨᱤᱡ ᱦᱚᱸ ᱚᱠᱟ ᱠᱷᱚᱱᱟᱜ ᱵᱚᱱ ᱧᱟᱢᱟ? ᱞᱟᱹᱭ ᱵᱮᱱ᱾
ᱚᱱᱛᱮ ᱫᱚ ᱜᱩᱨᱤᱡ ᱵᱟᱺᱫᱤ ᱢᱮᱱᱟᱜ-ᱟ ᱟᱞᱮᱥᱮᱫ ᱫᱚ᱾
ᱚᱸ ᱟᱞᱮ ᱥᱮᱫ ᱫᱚ ᱢᱟᱱᱮ ᱱᱤᱛᱚ ᱪᱟᱵᱟ ᱧᱚᱜ ᱟᱠᱟᱱᱟ᱾
ᱦᱳᱭ᱾ ᱟᱫᱚ ᱴᱷᱤᱠᱮᱱ ᱟᱡᱮ ᱟᱫᱚ ᱟᱞᱟᱝ ᱫᱚᱞᱟᱝ ᱵᱟᱰᱟᱭ ᱜᱮᱭᱟ ᱥᱤᱥᱟᱹᱵ ᱡᱤᱞ ᱜᱮᱞᱟᱝ ᱜᱟᱞᱢᱟᱨᱟᱣ ᱫᱟ᱾ ᱛᱷᱚᱨᱟ ᱟᱫᱚ ᱨᱚᱲ ᱦᱚᱸ ᱨᱚᱲ ᱵᱮᱱ ᱟᱛᱚ ᱟᱞᱚᱵᱮᱱ ᱴᱮᱱᱥᱮᱱᱵᱮᱱ ᱦᱟᱛᱟᱣᱟ ᱟᱫᱚ ᱵᱚᱞᱮ ᱜᱩᱨᱤᱡ ᱢᱟᱺᱫᱤ ᱦᱮᱸ᱾ ᱜᱩᱨᱤᱡ ᱢᱟᱺᱫᱮ ᱫᱚ ᱵᱚᱞᱮ ᱪᱮᱜᱽ ᱚᱸᱰᱮ ᱵᱚᱱ ᱜᱤ-ᱴᱚ ᱠᱟᱜ-ᱟ ᱢᱤᱫᱴᱟᱱ ᱤᱭᱟᱹ, ᱟᱵᱚᱣᱟᱜ ᱱᱚᱶᱟ ᱜᱮ ᱠᱟᱪᱲᱟ ᱵᱟᱞᱟ ᱠᱟᱱ ᱜᱮᱭᱟ ᱵᱚᱞᱮ ᱥᱮ ᱠᱤ᱾ ᱦᱩᱸ᱾ ᱟᱨ ᱵᱟᱠᱷᱟᱡ ᱫᱚ ᱜᱩᱨᱤᱡ ᱢᱟᱫᱮ ᱫᱚ ᱵᱷᱤᱴᱟᱢᱤᱱ ᱡᱤᱱᱤᱥ ᱠᱟᱱᱟ᱾
ᱦᱳᱭ ᱱᱚᱣᱟ ᱠᱚᱫᱚ ᱵᱷᱤᱴᱟᱢᱤᱱ ᱡᱤᱱᱤᱥ ᱠᱟᱱ ᱜᱮᱭᱟ᱾
ᱦᱮᱸ ᱵᱷᱤᱴᱟᱢᱤᱱ ᱫᱚ ᱪᱤᱫ? ᱟᱫᱚ ᱵᱚᱞᱮ ᱨᱚᱲ ᱛᱟᱞᱟᱝᱧᱤᱧ ᱥᱮ ᱟᱢᱜᱮᱢ ᱞᱟᱹᱭ ᱛᱟᱞᱟᱝ ᱜᱚᱢᱠᱮ
ᱟᱵᱮᱱ ᱜᱮ ᱞᱟᱹᱭ ᱞᱮᱵᱮᱱ᱾
ᱜᱩᱨᱤᱡ ᱢᱟᱸᱫᱮ ᱨᱮᱫᱚ ᱵᱚᱞᱮ ᱛᱤᱱᱟᱹᱜ ᱚᱲᱟᱜ ᱨᱮᱱ ᱠᱩ ᱰᱟᱝᱨᱟ ᱠᱚᱣᱟᱜ ᱜᱩᱨᱤᱡ ᱠᱩ ᱥᱮ ᱵᱩᱥᱩᱵ ᱠᱚ ᱦᱟᱱᱛᱮ ᱱᱟᱛᱮ ᱧᱩᱨᱦᱟᱹ ᱡᱟᱨᱣᱟ ᱞᱮᱱ ᱠᱷᱟ᱾
ᱦᱳᱭ᱾
ᱟᱫᱚ ᱚᱱᱟ ᱜᱷᱟᱴᱞᱟᱜ ᱵᱟᱠᱚ ᱢᱮᱛᱟᱜᱼᱟ᱾
ᱦᱮᱸ᱾
ᱚᱸᱰᱮ ᱵᱚᱱ ᱡᱟᱨᱣᱟᱭᱟᱵᱚᱱ᱾
ᱦᱩᱸ᱾
ᱜᱤᱴᱤᱡ ᱡᱮᱨᱣᱟ ᱵᱚᱪᱷᱚᱨ ᱫᱤᱱ ᱨᱮᱱᱟᱜ ᱟᱫᱚ ᱚᱸᱰᱮ ᱫᱚ ᱠᱟᱡᱟᱣ ᱩᱨᱡᱟᱹᱣ ᱠᱚᱜᱼᱟ᱾
ᱦᱮᱸ᱾
ᱟᱨ ᱯᱚᱞᱟᱥ ᱨᱮ ᱱᱚᱸᱰᱮ ᱫᱚ ᱟᱭᱢᱟ ᱵᱮᱤᱯᱷᱤᱴ ᱢᱮᱱᱟᱜᱼᱟ᱾ ᱚᱱᱟ ᱫᱚ ᱡᱟᱦᱟᱱᱟᱜ ᱮᱢ ᱪᱟᱥ ᱵᱟᱥᱮᱢ ᱞᱟᱜᱟᱣ ᱨᱮᱦᱚᱸ ᱥᱮ ᱵᱚᱞᱮ ᱜᱩᱨᱤᱡ ᱜᱮᱞᱟ ᱠᱚᱫᱚ ᱢᱮ ᱵᱮᱱ ᱤᱫᱤ ᱜᱮᱭᱟ ᱵᱮᱱ ᱦᱟᱱᱛᱮ ᱱᱟᱛᱮ᱾
ᱦᱮᱸ᱾
ᱥᱮ ᱦᱟᱠᱩ ᱵᱟᱹᱲᱥᱤ ᱵᱮᱱ ᱪᱟᱞᱟᱜ ᱨᱮᱦᱚᱸ
ᱦᱮᱸ᱾
ᱚᱱᱛᱮ ᱠᱚ ᱟᱫᱚ ᱩᱱᱠᱩ ᱵᱟᱠᱚ ᱢᱮᱛᱟ ᱠᱚᱣᱟ ᱞᱮᱸᱰᱮᱡ ᱮᱢᱟᱱ᱾
ᱦᱳᱭ ᱦᱳᱭ ᱦᱳᱭ ᱦᱳᱭ᱾
ᱦᱮᱸ ᱵᱟᱨᱥᱤ ᱞᱟᱹᱜᱤᱫ ᱵᱚᱞᱮ ᱦᱮᱸ ᱦᱚ ᱚᱠᱟ ᱴᱷᱮᱡᱽ ᱜᱩ ᱜᱩᱨᱤᱡ ᱢᱟᱫᱮ ᱠᱷᱚᱡᱽ ᱜᱮᱛᱚ ᱟᱸᱧ ᱵᱟᱹᱲᱤ ᱞᱤᱧ ᱤᱫᱤ ᱠᱚᱣᱟ
ᱦᱳᱭ ᱡᱟᱹᱥᱛᱤ ᱫᱚ ᱜᱩᱨᱤᱡ ᱵᱟᱸᱫᱮ ᱠᱚᱨᱮᱜ ᱠᱚ ᱧᱟᱢᱚᱜᱼᱟ ᱛᱚ ᱞᱮᱸᱰᱮᱛ ᱠᱚᱫᱚ᱾ ᱦᱩᱸᱻ
ᱟᱫᱚ ᱚᱸᱰᱮ ᱠᱷᱚᱡ ᱜᱤ ᱤᱫᱤ ᱠᱚ ᱦᱩᱭᱩᱜᱼᱟ ᱦᱟᱱᱛᱮ ᱱᱟᱛᱮ᱾
ᱦᱚᱸᱻ
ᱟᱸᱫᱚ ᱱᱚᱝᱠᱟ ᱜᱮ ᱵᱚᱞᱮ
ᱦᱮᱸ ᱟᱞᱮ ᱥᱮᱫ ᱦᱚᱸ ᱢᱟᱱᱮ ᱞᱟᱦᱟ ᱛᱮᱫᱚ ᱡᱟᱹᱥᱛᱤ ᱛᱟᱦᱮᱸ ᱠᱟᱱᱟ ᱱᱮᱛᱟᱨ ᱫᱚ ᱩᱱᱟᱹᱜ ᱴᱟ ᱰᱟᱹᱭᱨᱤ ᱠᱟᱰᱟ ᱵᱟᱠᱚ ᱫᱚᱦᱚᱭᱮᱫ ᱠᱚᱣᱟ ᱛᱚ ᱚᱲᱟᱜ ᱠᱚᱨᱮ ᱛᱟᱦᱞᱮ ᱩᱱᱟᱹᱜ ᱴᱟ ᱫᱚ ᱜᱩᱨᱤᱡ ᱫᱚ ᱵᱟᱭ ᱧᱟᱢᱚᱜ ᱠᱟᱱᱟ, ᱱᱮᱛᱟᱨ ᱫᱚ ᱱᱚᱜ-ᱚᱭ ᱵᱟᱡᱟᱨ ᱨᱮ ᱥᱟᱨ ᱠᱚ ᱦᱮᱡ ᱟᱠᱟᱱᱟ ᱛᱚ ᱟᱹᱰᱤ ᱡᱟᱹᱥᱛᱤ
ᱟᱫᱚ ᱜᱚᱝᱠᱮ ᱱᱮᱛᱟᱨ ᱟᱸᱡᱚᱢ ᱛᱟᱞᱟᱝ ᱢᱮᱥᱮ ᱱᱮᱛᱟᱨ ᱫᱚ ᱰᱤᱡᱮᱴ ᱡᱟᱵᱟᱱ ᱠᱟᱱ ᱛᱟᱞᱟᱝ-ᱟ ᱮᱠᱤᱼᱼ ᱦᱮᱜ-ᱮᱜ ᱛᱟ ᱫᱚ ᱰᱤᱡᱤᱴᱟᱞ ᱡᱟᱼᱼ
ᱦᱚᱭ ᱱᱮᱛᱟᱨ ᱫᱚ ᱰᱤᱡᱤᱴᱮᱞ ᱠᱟᱱᱟ ᱛᱚ ᱱᱮᱛᱟᱨ ᱫᱚ ᱦᱮᱸ
ᱛᱟᱦᱮᱸ ᱠᱟᱱᱟ ᱩᱱᱠᱩ ᱫᱚ ᱮᱠᱮᱱ ᱚᱱᱟ ᱤᱭᱟᱹ ᱜᱮ ᱟᱫᱚ ᱱᱮᱛᱟᱨ ᱠᱚᱲᱟ ᱠᱚᱢᱟ ᱟᱵᱚ ᱵᱚᱼᱼᱼ
ᱦᱮᱸ
ᱚᱨᱤᱡᱤᱱᱟᱞ ᱰᱤᱡᱴᱮᱞ ᱵᱮᱱ ᱧᱮᱞ ᱞᱮᱠᱷᱟᱱ ᱫᱚ
ᱦᱳᱭ ᱦᱮᱛᱚ ᱡᱚᱛᱚ ᱠᱚᱛᱚ ᱵᱚᱫᱚᱞ ᱪᱟᱵᱟ ᱠᱟᱱᱟ ᱞᱟᱦᱟ ᱞᱮᱠᱟ ᱛᱚ ᱟᱨ ᱚᱱᱠᱟ ᱫᱚ ᱵᱟᱹᱱᱩᱜ ᱟᱱ
ᱡᱚᱛᱚ ᱡᱤᱱᱤᱥ ᱨᱮᱜᱮ ᱟᱵᱮᱱᱟᱜ ᱡᱚᱢ ᱧᱩ ᱦᱚᱨᱚᱜ ᱵᱟᱸᱫᱮ ᱠᱷᱚᱱᱟᱜᱚ ᱡᱚᱼᱼᱼ ᱛᱚ ᱱᱮᱛᱟᱨ ᱫᱚ ᱞᱟᱹᱭ ᱵᱮᱱ
ᱪᱮᱫ ᱵᱟ ᱟᱫᱚ ᱛᱮᱦᱤᱧ ᱫᱚ ᱦᱟᱱᱛᱮ ᱞᱤᱧ ᱪᱟᱞᱟᱣ ᱞᱮᱱᱟ ᱜᱩᱰᱩ ᱥᱟᱵ
ᱚ ᱛᱟᱦᱚᱞᱮ ᱢᱟ ᱟᱰᱤ ᱵᱷᱟᱜᱤ ᱛᱮᱦᱮᱧ ᱫᱚ ᱵᱟᱭ ᱫᱟᱜ ᱵᱟᱲᱟ ᱠᱟᱜ‌ ᱟᱭ ᱥᱮᱪᱮᱜ
ᱛᱤᱦᱤᱧ ᱫᱚ ᱵᱟᱭ ᱫᱟᱜ ᱠᱟᱫᱟ ᱱᱟ ᱟᱫᱚ ᱟᱞ ᱱᱚᱛᱮ ᱫᱚ ᱵᱟᱨᱯᱮ ᱨᱚᱠᱚᱢ ᱜᱩᱰᱩ ᱢᱮᱱᱟᱜ ᱠᱚᱣᱟ ᱜᱚᱢᱠᱮ
ᱚ ᱪᱮᱫ ᱞᱮᱠᱟᱱ ᱠᱚ
ᱩᱱᱠᱩ ᱵᱩᱥ ᱜᱩᱰᱩ ᱵᱟ ᱱᱚᱣᱟ ᱜᱩᱰᱩ ᱢᱮᱱᱟᱜ ᱣᱟᱜ ᱵᱩᱥ ᱜᱩᱰᱩ ᱟᱨᱦᱚᱸ ᱟᱭᱢᱟ ᱨᱚᱠᱚᱢ
ᱦᱮ ᱥᱟᱨᱜᱟ ᱠᱚ ᱢᱮᱱᱟᱜ ᱠᱚᱣᱟ
ᱦᱩᱸ ᱦᱩᱸ ᱟᱫᱚ ᱱᱚᱛᱮ ᱱᱩᱠᱩ ᱠᱚᱲᱟ ᱠᱚ ᱢᱮᱱ ᱮᱫᱟ ᱵᱚᱞᱮ ᱫᱮᱞᱟ ᱛᱮᱦᱮᱧ ᱫᱚ ᱵᱚᱞᱮ ᱩᱱᱠᱩ ᱛᱚ ᱟᱨ ᱫᱟᱨᱮ ᱠᱚᱨᱮᱱ ᱠᱚ ᱛᱟᱦᱮᱱ ᱠᱟᱱᱟ ᱛᱚ
ᱦᱳᱭ ᱦᱳᱭ ᱦᱮᱸ ᱟᱞᱮ ᱫᱚ ᱥᱟᱨᱜᱟᱞᱮ ᱢᱮᱛᱟ ᱠᱚᱣᱟ ᱛᱚ ᱦᱮᱸ ᱫᱟᱨᱮ ᱠᱚᱨᱮ ᱠᱚ ᱛᱟᱦᱮᱱ ᱦᱩᱸ
ᱪᱟᱞᱟᱣ ᱞᱮᱱᱟᱞᱮ ᱚᱱᱛᱮ ᱞᱮ ᱞᱩᱲᱵᱟᱹ ᱵᱟᱲᱟ ᱞᱮᱫ ᱠᱚᱣᱟᱞᱮ ᱛᱷᱚᱲᱟ ᱫᱚᱞᱮ ᱫᱟᱜ ᱠᱚᱞᱮ ᱫᱩᱞ ᱵᱟᱲᱟ ᱠᱚᱣᱟᱞᱮ
ᱟᱫᱚ ᱛᱷᱚᱲᱟ ᱵᱚᱦᱩᱫ ᱫᱚᱠᱚ ᱧᱟᱢ ᱫᱚᱠᱚ ᱧᱟᱢᱮᱱ ᱜᱮ
ᱧᱟᱢᱚᱜ ᱜᱮᱭᱟ ᱠᱚ ᱩᱸᱻ ᱵᱟᱝ ᱢᱮᱱ ᱛᱮᱫᱚ ᱫᱚ ᱵᱟᱝ
ᱦᱮᱸ
ᱦᱩᱸ ᱛᱟᱦᱚᱞᱮ ᱛᱤᱱᱟᱹᱜ ᱜᱟᱱ ᱯᱮ ᱧᱟᱢ ᱞᱮᱫ ᱠᱚᱣᱟ?
ᱧᱟᱢ ᱦᱩᱭᱱᱟ ᱱᱮᱛᱟᱨ ᱠᱚ ᱠᱟᱹᱴᱤᱡ ᱧᱚᱜ ᱜᱤᱫᱽᱨᱟᱹ ᱠᱚ ᱛᱟᱦᱮᱸ ᱠᱟᱱᱟ ᱛᱷᱚᱲᱟ ᱢᱟᱠᱚ ᱫᱟᱹᱲ ᱦᱚᱸᱠᱚ ᱫᱟᱹᱲ ᱩᱪᱩ ᱠᱮᱫ ᱠᱚᱣᱟ ᱠᱚ
ᱦᱳᱭ ᱦᱳᱭ
ᱩᱩᱸᱩ ᱦᱩᱸ
ᱫᱟᱹᱲᱟ ᱦᱚᱸᱠᱚ ᱫᱟᱹᱲ ᱜᱮᱭᱟ ᱛᱚ ᱩᱱᱠᱩ ᱦᱚᱸ ᱟᱠᱚᱣᱟᱜ ᱵᱟᱧᱪᱟᱣ ᱞᱟᱹᱜᱤᱫ
ᱦᱮᱸ ᱵᱟᱧᱪᱟᱣ ᱞᱟᱹᱜᱤᱫ ᱟᱨ ᱵᱟᱨᱯᱮ ᱢᱟ ᱱᱚᱛᱮ ᱟᱯᱱᱟ ᱥᱟᱭ ᱠᱚ ᱠᱷ ᱠᱷᱩᱵ ᱯᱩᱨᱟᱹ ᱥᱟᱵ ᱦᱩᱭ ᱮᱱᱜᱮ ᱯᱟᱸᱪ ᱪᱷᱚᱴᱤ ᱜᱚᱡ ᱦᱩᱭᱮᱱ ᱜᱮᱭᱟ ᱟᱨ ᱛᱷᱚᱲᱟ ᱵᱚᱦᱩᱛ ᱠᱚ ᱦᱟᱱᱛᱮ ᱱᱟᱛᱮ ᱦᱮᱸ
ᱦᱩᱸ ᱟᱹᱰᱤ ᱵᱷᱟᱞᱤ
ᱦᱩᱸ